ᱦᱮᱸ ᱦᱮᱞᱳ
ᱦᱩᱸ ᱡᱚᱦᱟᱨ ᱜᱮ ᱫᱟᱫᱟ
ᱦᱚᱭ ᱡᱚᱦᱟᱨ ᱜᱮ ᱡᱚᱦᱟᱨ ᱜᱮ ᱛᱟᱦᱞᱮ ᱦᱮᱸ ᱪᱟᱸᱫᱳ ᱵᱚᱸᱜᱟ ᱫᱟᱭᱟᱛᱮ ᱱᱟᱯᱟᱭ ᱜᱮ ᱢᱮᱱᱟᱜ ᱞᱮᱭᱟ ᱾
ᱦᱩᱸ ᱫᱟᱠᱟ ᱠᱚᱫᱚᱯᱮ ᱡᱚᱢ ᱵᱟᱲᱟ ᱦᱚᱸ ᱟᱞᱮ ᱦᱚᱸ ᱱᱟᱯᱟᱭ ᱜᱮ ᱾
ᱫᱟᱠᱟ ᱠᱚᱫᱚ ᱯᱮ ᱡᱚᱢ ᱵᱟᱲᱟ ᱠᱮᱫᱟ?
ᱦᱮᱸ ᱫᱟᱠᱟ ᱠᱚᱫᱚ ᱡᱚᱢ ᱵᱟᱲᱟ ᱦᱩᱭ ᱠᱟᱱᱟ ᱾
ᱟᱪᱪᱷᱟ ᱪᱮᱫ ᱠᱚᱯᱮ ᱩᱛᱩ ᱞᱮᱫ ᱛᱮ
ᱩᱛᱩ ᱫᱚ ᱚᱱᱠᱟ ᱟᱞᱩ ᱵᱮᱸᱜᱟᱲ ᱠᱚᱜᱮ ᱩᱛᱩ ᱦᱩᱭ ᱞᱮᱱᱟ ᱾
ᱚ ᱵᱷᱟᱜᱮ ᱜᱮ, ᱡᱤᱞ ᱠᱚᱫᱚ ᱵᱟᱯᱮ ᱡᱚᱢ ᱮᱫᱟ?
ᱡᱤᱞ ᱠᱚᱫᱚ ᱚᱱᱠᱟ ᱫᱚ ᱦᱟᱸᱜ ᱵᱟᱝ ᱡᱚᱢ ᱵᱟᱲᱟ ᱦᱩᱭ ᱠᱟᱱᱟ ᱾ ᱥᱚᱯᱛᱟᱨᱮ ᱡᱚᱢ ᱦᱩᱭᱩᱜ ᱜᱮᱭᱟ ᱵᱟᱨ ᱫᱤᱱ ᱢᱤᱫ ᱫᱤᱱ ᱱᱚᱝᱠᱟ ᱾
ᱚ
ᱫᱤᱱ ᱦᱚᱸ ᱡᱤᱞ ᱡᱚᱢ ᱵᱟᱝ ᱵᱷᱟᱜᱤᱭᱟ ᱾
ᱦᱩᱸ ᱦᱩᱸ ᱦᱩᱸ
ᱡᱩᱫᱤᱢ ᱱᱚᱣᱟ ᱵᱚᱭᱞᱟᱨ ᱡᱤᱞ ᱠᱚᱢᱟ ᱱᱚᱣᱟ ᱢᱟ ᱡᱚᱢ ᱵᱟᱝ ᱵᱷᱟᱜᱤᱭᱟ ᱫᱤᱱ ᱢᱟ ᱾ ᱱᱚᱣᱟ ᱢᱟ ᱱᱚᱜ-ᱚᱭ ᱨᱟᱱ ᱫᱤᱭᱟᱹ ᱠᱚ ᱛᱚᱭᱨᱤᱼᱼ
ᱦᱚᱭ ᱦᱚᱭ, ᱦᱳᱭ ᱦᱳᱭ ᱱᱤᱡᱮ ᱜᱮ ᱢᱤᱫᱼᱼ ᱢᱤᱫᱴᱟᱝ ᱤᱭᱟᱹ ᱥᱤᱢ ᱟᱹᱥᱩᱞ ᱡᱚᱝ ᱢᱮ ᱟᱫᱚ ᱩᱱᱤᱜᱮ ᱜᱚᱡ ᱡᱤᱛᱮ ᱡᱚᱢ ᱢᱮ ᱾
ᱦᱮᱸ ᱦᱮᱸ ᱦᱮᱸ
ᱦᱩᱸ
ᱦᱮᱸ ᱫᱮᱥᱤ ᱡᱤᱞ ᱫᱮᱥᱤ ᱥᱤᱢ ᱡᱤᱞ ᱠᱚᱫᱚ ᱚᱱᱟ ᱠᱚᱫᱚ ᱴᱷᱤᱠ ᱜᱮᱭᱟ ᱟᱨ ᱱᱚᱜ-ᱚᱭ ᱡᱟᱦᱟᱸ ᱵᱚᱭᱞᱟᱨ ᱱᱚᱜ-ᱚᱭ ᱠᱤᱝᱵᱟ ᱞᱮᱭᱟᱨ ᱩᱱᱠᱩ ᱠᱚᱫᱚ ᱨᱟᱱ ᱛᱮᱜᱮ ᱠᱚ ᱦᱟᱨᱟᱭᱮᱫ ᱠᱚᱣᱟ ᱛᱚ, ᱩᱱᱠᱩ ᱡᱩᱫᱤ ᱵᱚᱱ ᱡᱚᱢᱟ ᱛᱟᱦᱞᱮ ᱟᱵᱚ ᱦᱚᱲᱢᱚᱨᱮ ᱵᱤᱢᱟᱨ ᱠᱚ ᱟᱹᱰᱤ ᱠᱤᱪᱷᱩ ᱧᱟᱢ ᱵᱚᱱᱟ᱾
ᱦᱩᱸ ᱦᱩᱸ ᱦᱳᱭ ᱛᱟᱦᱞᱮ ᱟᱵᱤᱱ ᱫᱚ ᱚᱠᱟ ᱠᱷᱚᱱᱟᱜ ᱵᱤᱱ ᱞᱟᱹᱭᱫᱟ?
ᱟᱞᱮ ᱤᱧ ᱫᱚ ᱱᱚᱜ-ᱚ ᱱᱚᱱᱛᱮ ᱡᱷᱟᱲᱜᱟᱢ ᱥᱮᱫ ᱠᱷᱚᱱᱟᱜ ᱤᱧ ᱞᱟᱹᱭᱫᱟ᱾ ᱦᱮᱸ
ᱛᱟᱦᱞᱮ ᱱᱤᱛᱚᱜ ᱫᱚ ᱪᱮᱫ ᱦᱚᱸ ᱥᱩᱨ ᱠᱚᱨᱮᱜᱮ ᱢᱮᱫᱽᱱᱤᱯᱩᱨ ᱥᱮᱱ ᱠᱷᱚᱱ
ᱳ ᱟᱪᱪᱷᱟ ᱟᱪᱪᱷᱟ ᱟᱪᱪᱷᱟ
ᱦᱩᱸ ᱦᱩᱸ
ᱦᱩᱸ
ᱱᱤᱛᱚᱜ ᱫᱚ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱮᱸ ᱱᱤᱛᱳᱝ ᱫᱚ ᱱᱚᱜ-ᱚᱭ ᱚᱲᱟᱜ ᱠᱚᱨᱮ ᱜᱮ᱾ ᱦᱮᱸ ᱚᱲᱟᱜ ᱠᱚᱨᱮ ᱱᱤᱛᱳᱝ ᱫᱚ ᱠᱟᱹᱢᱤ ᱫᱚᱦᱟᱜ ᱚᱱᱠᱟ ᱫᱚᱦᱟᱸᱜ ᱵᱟᱹᱱᱩᱜ ᱠᱟᱫᱟ ᱱᱚᱜ-ᱚᱭ ᱤ ᱥᱨᱢᱟ ᱡᱟᱹᱲᱤ ᱜᱮ ᱛᱟᱸᱜᱤ ᱦᱩᱭ ᱠᱟᱱᱟ ᱛᱤᱥᱚᱜ ᱥᱮᱨᱢᱟ ᱡᱟᱹᱲᱤ ᱛᱮ ᱪᱟᱥ ᱠᱚᱨᱮ ᱮᱛᱚᱦᱚᱵ ᱚᱱᱟᱜᱮ ᱦᱟᱸᱜ ᱛᱟᱸᱜᱤ ᱵᱟᱲᱟ ᱦᱩᱭ ᱠᱟᱱᱟ᱾
ᱦᱳᱭ ᱦᱳᱭ ᱛᱟᱦᱞᱮ ᱯᱟᱲᱦᱟᱜ ᱠᱚᱫᱚ ᱯᱟᱲᱦᱟᱜ ᱠᱚᱫᱚ ᱦᱩᱭᱱᱟ ᱥᱮ ᱵᱟᱹᱠᱤ ᱜᱮᱭᱟ? ᱛᱮᱵᱤᱱ ᱵᱟᱹᱜᱤᱭᱟᱠᱟ ᱫᱟ
ᱯᱟᱲᱦᱟᱜ ᱠᱚᱫᱚ ᱪᱟᱹᱞᱩᱜ ᱠᱟᱱ ᱜᱮᱭᱟ᱾
ᱟᱪᱪᱷᱟ
ᱦᱮᱸ ᱯᱟᱲᱦᱟᱣ ᱠᱚᱫᱚ ᱪᱟᱹᱞᱩᱜ ᱠᱟᱱ ᱜᱮᱭᱟ ᱯᱟᱲᱦᱟᱣ ᱠᱚ ᱟᱵᱚ ᱵᱚᱱ ᱵᱷᱟᱹᱜᱤᱭᱟ ᱛᱟᱦᱞᱮ ᱟᱵᱚ ᱠᱚᱜᱮ ᱡᱩᱫᱤ ᱵᱚᱱ ᱵᱷᱟᱹᱜᱤᱭᱟ ᱛᱟᱞᱦᱮ ᱛᱚ ᱚᱠᱚᱭᱮ ᱯᱟᱲᱦᱟᱜ ᱛᱟᱵᱚᱱᱟᱭ?
ᱚᱱᱟ ᱜᱮᱛᱚ
ᱪᱟᱥ ᱠᱟᱹᱢᱤ ᱦᱮᱸ ᱪᱟᱥ ᱠᱟᱹᱢᱤ ᱨᱮᱜᱮ ᱡᱚᱛ ᱛᱚᱵᱚᱱ ᱡᱚᱯᱲᱟᱣ ᱠᱚᱜ-ᱟ ᱚᱵᱚᱥᱥᱳᱭ ᱚᱱᱟ ᱦᱚᱸ ᱫᱚᱨᱠᱟᱨ ᱪᱟᱥ ᱠᱟᱹᱢᱤ ᱦᱚᱸ ᱠᱤᱱᱛᱩ ᱟᱵᱚᱱᱟᱜ
ᱯᱟᱲᱦᱟᱣ ᱦᱚᱵᱚᱱ ᱯᱟᱲᱦᱟᱜ-ᱟ ᱠᱟᱹᱢᱤ ᱦᱚᱵᱚᱱ ᱠᱟᱹᱢᱤᱭᱟ, ᱵᱟᱢ ᱵᱟᱢ ᱠᱟᱹᱢᱤ ᱞᱮᱠᱷᱟᱱ ᱡᱚᱢᱟᱢ ᱪᱮᱫ?
ᱮᱠᱫᱚᱢ ᱮᱠᱫᱚᱢ ᱵᱟᱱᱟ ᱨᱮᱜᱮ ᱡᱚᱯᱲᱟᱣ ᱫᱚᱨᱠᱟᱨ᱾
ᱦᱳᱭ ᱦᱳᱭ ᱪᱩ ᱥᱩᱫᱩ ᱯᱟᱲᱦᱟᱣ ᱞᱮᱱᱠᱷᱟᱱ ᱛᱚ ᱵᱟᱝ ᱦᱩᱭᱩᱜ-ᱟ ᱠᱟᱹᱢᱤ ᱛᱚ ᱵᱟᱲᱟᱭ ᱦᱩᱭᱩᱜ-ᱟ᱾
ᱦᱮᱸ ᱦᱮᱸ ᱦᱮᱸ
ᱥᱩ ᱥᱩᱫᱩ ᱫᱩᱲᱩᱵ ᱫᱩᱲᱩᱵᱢ ᱯᱟᱲᱦᱟᱜ-ᱟ ᱟᱨ ᱚᱲᱟᱜ ᱨᱮᱱ ᱦᱚᱲ ᱫᱚᱠᱚ ᱠᱟᱹᱢᱤᱭᱟ ᱚᱱᱟ ᱫᱚ ᱠᱷᱟᱨᱟᱯ ᱜᱮ ᱧᱮᱞᱚᱜ-ᱟ ᱥᱮ ᱠᱟᱹᱴᱤᱡ ᱫᱮᱦᱚ ᱪᱷᱩᱴᱤ ᱵᱟᱴᱟ ᱠᱚᱨᱮ ᱠᱷᱱ ᱪᱟᱞᱟᱣ ᱵᱟᱲᱟ ᱦᱩᱭᱩᱜ-ᱟ ᱧᱮᱞ ᱦᱩᱭᱩᱜ-ᱟ ᱠᱟᱹᱴᱤᱡ ᱫᱚ ᱵᱟᱲᱟᱭ ᱦᱩᱭᱩᱜ-ᱟ ᱪᱮᱫ ᱞᱮᱠᱟ ᱠᱟᱹᱢᱤᱭᱟ ᱪᱮᱫ ᱞᱮᱠᱟ ᱵᱟᱝ ᱵᱟᱢ ᱠᱟᱹᱢᱤ ᱞᱮᱠᱷᱟᱱ
ᱦᱮᱸ
ᱦᱩᱜ ᱩ ᱟᱨ ᱱᱮᱛᱟᱨ ᱢᱟ ᱡᱚᱛᱚ ᱢᱮᱥᱤᱱ ᱡᱩᱜᱽ ᱢᱮᱥᱤᱱ ᱛᱮᱜᱮ ᱡᱚᱛᱚ ᱠᱚ ᱠᱟᱹᱢᱤ ᱜᱤᱰᱤ ᱠᱟᱜ ᱠᱟᱱᱟ ᱟᱫᱚ ᱦᱚᱲ ᱦᱚᱸ ᱠᱟᱹᱢᱤ ᱠᱚ ᱠᱚ ᱵᱟᱠᱚ ᱵᱟᱰᱟᱭᱮ ᱫᱟ ᱚᱱᱮ ᱢᱮᱥᱤᱱ ᱛᱮᱜᱮ ᱠᱚ ᱯᱟᱨᱚᱢ ᱠᱟᱜ ᱠᱟᱱᱟ᱾
ᱦᱮᱸ ᱦᱮᱸ ᱟᱫᱚ ᱠᱟᱨᱚᱱ ᱦᱩᱭᱩᱜ ᱠᱟᱱᱟ ᱟᱵᱚ ᱥᱟᱱᱛᱟᱲ ᱠᱚᱫᱚ ᱦᱟᱸᱜ ᱢᱟᱱᱮ ᱟᱯᱮ ᱟᱪᱪᱷᱟ ᱟᱯᱮᱥᱱ ᱠᱤ ᱚᱱᱠᱟ ᱢᱤᱥᱤᱱ ᱠᱚᱛᱮ ᱠᱚ ᱤᱨ ᱦᱚᱪᱚ ᱜᱮᱭᱟ ᱨᱚᱦᱚᱭ ᱪᱩᱭ ᱜᱮᱭᱟ ᱠᱚ
ᱚ ᱦᱚᱸ ᱢᱚᱪᱚᱭ ᱜᱮᱭᱟ ᱠᱚ᱾
ᱟᱪᱪᱷᱟ ᱟᱪᱪᱷᱟ
ᱦᱩᱸ
ᱟᱫᱚ ᱠᱟᱨᱚᱱ ᱦᱩᱭᱩᱜ ᱠᱟᱱᱟ ᱚᱱᱟ ᱫᱚ ᱡᱟᱦᱟᱸ ᱠᱚ ᱡᱟᱭᱜᱟ ᱢᱟᱱᱮ ᱚᱱᱠᱟ ᱵᱤᱞᱟᱹᱛ ᱧᱚᱜ ᱜᱮᱭᱟ ᱚᱱᱠᱟ ᱚᱱᱠᱟᱱ ᱡᱟᱭᱜᱟ ᱠᱚᱨᱮ ᱜᱮ ᱤᱨ ᱦᱚᱪᱚᱭ ᱫᱟ ᱠᱚ ᱨᱚᱦᱚᱭ ᱦᱚᱪᱚᱭᱮᱫᱟ ᱠᱚ ᱾
ᱦᱮᱸ ᱦᱮᱸ ᱾
ᱦᱮᱸ ᱾
ᱵᱟᱝᱟ ᱟᱫᱚ ᱟᱞᱮ ᱦᱚᱸᱞᱮ ᱢᱮᱥᱤᱱ ᱛᱮᱦᱞᱮ ᱤᱭᱩ ᱦᱚᱪᱚᱭ ᱜᱮᱭᱟ ᱾ ᱠᱟᱨᱚᱱ ᱟᱞᱮᱭᱟᱜ ᱫᱚ ᱟᱹᱰᱤ ᱡᱟᱹᱟᱥᱛᱤ ᱜᱮᱛᱟᱞᱮᱭᱟᱛᱚ ᱱᱟᱜ ᱡᱚᱢ ᱡᱟᱭᱟ ᱠᱚ ᱾ ᱟᱫᱚ ᱤᱱᱟᱹᱜ ᱜᱟᱱ ᱫᱚ ᱵᱟᱝ ᱥᱚᱢᱵᱷᱚᱵᱼᱟ ᱡᱮ ᱦᱚᱲᱟᱜ ᱪᱮᱫ ᱤᱭᱟᱹ ᱟᱨ ᱱᱮᱛᱟᱨ ᱢᱟ ᱠᱟᱹᱢᱤ ᱠᱚᱦᱚᱸ ᱠᱟᱹᱴᱤᱡ ᱠᱟᱹᱴᱤᱡ ᱠᱚ ᱨᱚᱦᱚᱭᱟ ᱛᱩᱫᱟᱠᱚ ᱟᱨ ᱟᱹᱰᱤ ᱰᱷᱮᱨ ᱰᱷᱮᱨ ᱯᱚᱭᱥᱟ ᱪᱟᱞᱟᱜᱼᱟ ᱾ ᱟᱫᱚ ᱠᱟᱹᱴᱤᱡ ᱠᱟᱹᱴᱤᱡᱟᱜ ᱠᱚᱫᱚ ᱟᱞᱮ ᱚᱲᱟᱜ ᱦᱚᱲ ᱛᱮᱜᱮᱞᱮ ᱤᱨᱟ ᱾ ᱵᱟᱫᱽ ᱫᱚ ᱛᱚᱞᱟᱞᱮ ᱛᱩᱫᱟ ᱟᱞᱮ ᱱᱤᱡᱮ ᱛᱮᱜᱮ ᱠᱟᱹᱢᱤᱭᱟ ᱠᱤᱪᱷᱩ ᱫᱚ ᱾ ᱟᱨ ᱢᱟᱨᱟᱝ ᱢᱟᱨᱟᱝ ᱟᱜ ᱠᱚ ᱠᱷᱮᱛ ᱠᱚᱫᱚ ᱚᱱᱟ ᱫᱚ ᱜᱟᱹᱰᱤ ᱠᱚᱛᱮ ᱾ ᱵᱟᱠᱷᱟᱡ ᱫᱚ ᱱᱤᱡᱮ ᱦᱚᱸ ᱛᱤᱱᱟᱹᱜ ᱮᱢ ᱠᱷᱟᱴᱟᱜᱼᱟ ᱾ ᱠᱟᱹᱴᱤᱡ ᱠᱟᱹᱴᱤᱡᱟᱜ
ᱟᱪᱪ
ᱟᱢ ᱡᱟᱦᱟᱸ ᱞᱮᱠᱟ ᱛᱮᱜᱮᱢ ᱯᱟᱨᱚᱢᱟ ᱠᱟᱹᱴᱤᱡ ᱢᱩᱞᱭᱟᱹ ᱠᱚᱛᱮ ᱨᱮᱦᱚᱸ ᱟᱢ ᱱᱤᱡᱮ ᱚᱲᱟᱜ ᱦᱚᱲ ᱠᱚᱛᱮ ᱾ ᱟᱫᱚ ᱟᱹᱰᱤ ᱡᱟᱹᱥᱛᱤᱭᱟᱜ ᱫᱚ ᱜᱟᱹᱰᱤ ᱵᱟᱝᱠᱷᱟᱱ, ᱜᱟᱹᱰᱤ ᱦᱮᱡ ᱟᱠᱛᱮ ᱠᱤᱪᱷᱩ ᱫᱚ ᱥᱩᱵᱤᱫᱷᱟ ᱟᱠᱟᱱᱟ ᱵᱟᱝᱮ ᱾ ᱟᱢᱟᱜ ᱡᱟᱦᱟᱸ ᱡᱟᱦᱟᱸᱭᱟᱜ ᱵᱮᱥᱤ ᱵᱮᱥᱤ ᱦᱮᱱᱟᱜ ᱛᱟᱠᱚᱣᱟ ᱦᱱᱟᱜ ᱠᱷᱮᱛ
ᱫᱚ ᱟᱹᱰᱤ ᱥᱩᱵᱤᱫᱟ ᱫᱚ ᱥᱩᱵᱤᱫᱟ ᱟᱠᱟᱱᱟ, ᱟᱨ ᱢᱤᱫ ᱯᱚᱠᱠᱷᱮ ᱡᱩᱫᱤ ᱵᱚᱱ ᱧᱮᱞᱟ ᱾ ᱱᱚᱜᱼᱚᱭ ᱡᱟᱦᱟᱸ ᱠᱟᱹᱢᱤ ᱠᱚ ᱟᱵᱚ ᱥᱟᱶᱛᱟ ᱥᱤ ᱥᱟᱶᱛᱟ ᱨᱮᱱ ᱫᱚ ᱡᱟᱦᱟᱸᱭ ᱠᱚ ᱢᱟᱹᱱᱢᱤ ᱢᱮᱱᱟᱜ ᱠᱚᱣᱟ ᱥᱮ ᱢᱟᱹᱱᱢᱤ ᱢᱮᱱᱟᱜ ᱵᱚᱱᱟ, ᱟᱫᱚ ᱜᱟᱹᱰᱤ ᱠᱚᱛᱮ ᱵᱚᱱ ᱪᱮᱫ ᱛᱮ ᱟᱫᱚ ᱱᱚᱝᱠᱟ ᱠᱟᱹᱢᱤ ᱵᱟᱝ ᱵᱚᱱ ᱧᱟᱢ ᱮᱫᱟ ᱯᱟᱹᱦᱤᱞ ᱞᱮᱠᱟ᱾
ᱩᱸ ᱪᱮᱫ ᱠᱟᱹᱢᱤ?
ᱱᱚᱝᱠᱟ ᱨᱚᱦᱚᱭ ᱛᱩᱫ ᱠᱟᱹᱢᱤ ᱠᱚ ᱱᱚᱜᱼᱚᱭ ᱡᱚᱛᱚ ᱠᱤᱪᱷᱩ ᱜᱟᱹᱰᱤᱛᱮ ᱵᱚᱱ ᱠᱚᱨᱟᱣ ᱚᱪᱚᱭ ᱯᱟᱹᱦᱤᱞ ᱞᱮᱠᱟᱱ ᱢᱟᱱᱮ ᱚᱱᱠᱟ ᱵᱟᱝᱠᱚ ᱧᱟᱢᱮᱫ ᱛᱟᱵᱚᱱᱟ ᱚᱱᱠᱟ ᱾
ᱦᱚᱭ, ᱟᱫᱚ ᱱᱮᱛᱟᱨ ᱠᱟᱹᱢᱤ ᱠᱟᱹᱢᱤᱱ ᱠᱚᱦᱚᱸ ᱦᱟᱱᱮ ᱟᱫᱚ ᱵᱟᱰᱟᱭᱟᱠᱚ ᱦᱟᱹᱱᱠᱩ ᱫᱚ ᱡᱟᱦᱟᱱ ᱡᱟᱦᱟᱸᱭ ᱯᱚᱠᱠᱷᱮ ᱜᱮ ᱮ ᱟᱫᱚ ᱟᱯᱮᱥᱮᱫ ᱫᱚ ᱪᱮᱫ ᱞᱮᱠᱟᱱᱟᱜ ᱵᱟᱝ ᱵᱟᱰᱟᱭᱟ, ᱟᱫᱚ ᱟᱞᱮᱥᱮᱫ ᱢᱟ ᱱᱚᱝᱼᱼ ᱠᱟ ᱜᱮ ᱟᱫᱚ ᱵᱟᱰᱟᱭᱟᱠᱚ ᱦᱟᱯᱮ ᱩᱱᱠᱩᱣᱟᱜ ᱟᱹᱰᱤ ᱜᱟᱱ ᱪᱟᱥ ᱛᱟᱠᱚ ᱠᱚᱭᱚᱜ ᱠᱟᱛᱟ ᱠᱚᱣᱟᱵᱚ᱾ ᱵᱟᱠᱷᱟᱱ ᱫᱚ ᱢᱩᱱᱤᱥ ᱵᱟᱠᱚ ᱠᱚ ᱧᱟᱢᱟ ᱚᱠᱟ ᱥᱚᱢᱚᱭ ᱫᱚ ᱢᱩᱱᱤᱥ ᱦᱚᱸ ᱵᱟᱠᱚ ᱠᱟᱹᱢᱤ ᱫᱟᱜᱟᱞᱮᱭᱟᱜᱼᱟ ᱚᱱᱮ ᱚᱱᱠᱟ᱾ ᱟᱫᱚ ᱵᱟᱰᱟᱭᱟᱠᱚ ᱛᱟᱸᱟᱹᱜᱤ ᱟᱹᱻ ᱛᱟᱺᱜᱤ ᱦᱚᱪᱚ ᱞᱮᱭᱟ ᱠᱚ ᱚᱱᱮ ᱚᱝᱠᱟ ᱟᱹᱰᱤ ᱜᱷᱟᱹᱲᱤᱡ᱾ ᱟᱫᱚ ᱟᱫᱚ ᱠᱟᱹᱴᱤᱡ ᱠᱟᱹᱴᱤᱡ ᱠᱚ ᱛᱩᱜᱫ ᱨᱚᱦᱚᱭᱟ ᱾ ᱦᱮᱸ ᱟᱫᱚ ᱤᱱᱟᱹᱜ ᱜᱟᱱ ᱟᱹᱰᱤ ᱜᱟᱱ ᱛᱟᱢ ᱫᱚ ᱟᱫᱚ ᱪᱤᱠᱟᱹᱜ ᱟᱫᱚ ᱩᱱᱠᱩ ᱯᱚᱭᱥᱟ ᱮᱢ ᱛᱮᱜᱮ ᱟᱢᱟᱜ ᱦᱚᱸ ᱪᱟᱵᱟᱜ ᱛᱟᱢᱟ, ᱢᱟᱨᱟᱝ ᱢᱟᱨᱟᱝ ᱠᱷᱮᱛ ᱠᱚᱨᱮ ᱫᱚ ᱟᱫᱚ ᱠᱟᱹᱴᱤᱡ ᱠᱟᱹᱴᱤᱡ ᱠᱚ ᱨᱚᱦᱚᱭᱫᱟ ᱟᱫᱚ ᱚᱲᱟᱜ ᱦᱚᱲ ᱪᱮᱫ ᱠᱟᱢ ᱨᱚᱦᱚᱭᱟ ᱛᱩᱫᱟᱢ ᱾ ᱚᱱᱠᱟ ᱫᱚ ᱟᱫᱚ ᱢᱩᱞᱭᱟᱹ ᱫᱚ ᱵᱟᱠᱚ ᱫᱟᱲᱮᱭᱟᱜᱼᱟ᱾ ᱟᱫᱚ ᱠᱟᱹᱴᱤᱡ ᱠᱟᱹᱴᱤᱡ ᱵᱳᱫᱽ ᱠᱚᱨᱮᱱᱟᱜ ᱫᱚ ᱴᱷᱤᱠ ᱜᱮᱭᱟ᱾ ᱟᱫᱚ ᱢᱟᱨᱟᱝ ᱢᱟᱨᱼᱼ ᱨᱟᱝ ᱵᱩᱫᱽ ᱨᱮᱫᱚ ᱚᱸᱰᱮ ᱫᱚ ᱟᱹᱰᱤ ᱜᱟᱱ ᱯᱚᱭᱥᱟ ᱪᱟᱞᱟᱜ ᱤᱰᱤᱜ ᱛᱟᱢᱟ ᱚᱱᱮ ᱚᱱᱠᱟ᱾ ᱢᱟᱲᱟᱝ ᱛᱮᱫᱚ ᱚᱱᱠᱟ ᱜᱮ ᱦᱩᱭ ᱞᱮᱱᱟ ᱟᱨ ᱱᱮᱛᱟᱨ ᱫᱚ ᱜᱟᱹᱰᱤ ᱦᱮᱡᱼᱼ ᱠᱟᱱᱛᱤ ᱡᱟᱜᱽᱜᱤ᱾
ᱟᱪᱪᱷᱟ ᱟᱪᱪᱷᱟ᱾ ᱟᱪᱪᱷᱟ, ᱟᱯᱮ ᱥᱮᱫ ᱨᱮ ᱱᱚᱜ-ᱚᱭ ᱜᱟᱹᱰᱤ ᱛᱮᱠᱚ ᱜᱟᱹᱰᱤ ᱛᱮᱠᱚ ᱨᱚᱦᱚᱭ ᱫᱟ ᱥᱮ, ᱜᱟᱹᱰᱤ ᱛᱮᱠᱚ ᱤᱨᱪᱟᱹᱭ ᱫᱟ ᱾ ᱚᱱᱠᱟ ᱰᱟᱝᱨᱟ ᱠᱚ ᱰᱟᱝᱨᱤ ᱠᱚᱛᱮ ᱚᱱᱠᱟ ᱪᱟᱥ ᱵᱟᱲᱟᱭ ᱫᱟᱠᱚ ᱚᱱᱠᱟ ᱛᱤᱱᱟᱹᱜ ᱜᱟᱱ ᱧᱮᱞᱚᱜ ᱠᱟᱱᱟ ᱟᱯᱮ ᱥᱮᱫ ᱨᱮ?
ᱚᱸᱻ ᱱᱮᱛᱟᱨ ᱢᱟ ᱠᱚᱢ ᱜᱤᱰᱤᱭ ᱟᱠᱟᱱᱟ᱾ ᱟᱫᱚ ᱟᱞᱮ ᱫᱚ ᱠᱤᱪᱷᱩ ᱫᱚᱻᱚ ᱜᱟᱹᱰᱤᱛᱼᱼ ᱛᱮ ᱦᱚᱞᱮ ᱥᱤ ᱜᱮᱭᱟ ᱟᱨ ᱠᱤᱪᱷᱩ ᱫᱚ ᱟᱞᱮ ᱨᱮᱱ ᱰᱟᱹᱝᱨᱤ ᱦᱮᱱᱟᱜ ᱠᱚᱣᱟ ᱛᱚ᱾ ᱟᱞᱮ ᱨᱮᱱ ᱰᱟᱹᱝᱨᱤ ᱠᱚᱛᱮ ᱜᱮ᱾ ᱦᱩᱸ, ᱦᱩᱸ᱾ ᱚᱱᱟ ᱛᱚᱞᱤᱧ ᱞᱟᱹᱭ ᱠᱮᱫᱟ ᱡᱮ ᱠᱟᱹᱴᱤᱡ ᱠᱟᱹᱴᱤᱡ ᱟᱜ ᱠᱷᱮᱛ ᱠᱚᱫᱚ ᱱᱤᱡᱮ ᱛᱮᱜᱮᱢ ᱠᱚᱨᱟ, ᱟᱨ ᱢᱟᱨᱟᱝ ᱢᱟᱨᱟᱜ ᱠᱚᱫᱚ ᱟᱫᱚ ᱰᱟᱹᱝᱨᱤ ᱦᱚᱸ ᱛᱤᱱᱟᱹᱜ ᱮᱢ ᱠᱷᱟᱴᱟ ᱠᱚᱣᱟ ᱦᱮᱸᱥᱮ? ᱩᱱᱠᱩᱣᱟᱜ ᱛᱚ ᱡᱤᱣᱤ ᱠᱚ ᱦᱮᱱᱟᱜ ᱛᱟᱠᱚᱣᱟ᱾ ᱨᱩᱣᱟᱹ ᱦᱟᱹᱥᱩ ᱦᱮᱱᱟᱜ ᱛᱟᱠᱚᱣᱟ᱾ ᱡᱟᱜᱮ ᱢᱮᱥᱤᱱ ᱚᱰᱚᱝ ᱠᱟᱱ ᱠᱷᱟᱱ ᱪᱮᱫᱟᱜ ᱫᱚ ᱠᱟᱴᱷᱟ ᱜᱩᱡᱩᱜ-ᱟ?
ᱦᱮᱸ,
ᱦᱩᱸ᱾ ᱡᱚᱛᱚ ᱠᱤᱪᱷᱩ ᱜᱮ ᱫᱚᱨᱠᱟᱨ᱾ ᱟᱢ ᱡᱚᱛᱚ ᱠᱤᱪᱷᱩ ᱜᱮ ᱠᱟᱹᱴᱤᱡ ᱠᱟᱹᱴᱤᱡ ᱠᱟᱛᱮᱜ᱾ ᱦᱚᱸ ᱯᱟᱨᱚᱢ ᱜᱤᱰᱤᱜ
ᱮᱠᱫᱚᱢ ᱡᱚᱛᱚ ᱠᱤᱪᱷᱩ ᱜᱮ ᱫᱟᱨᱠᱟᱨ᱾ ᱦᱮᱸ᱾ ᱛᱟᱦᱞᱮ ᱚᱲᱟᱜ ᱠᱚᱨᱮ ᱫᱚ ᱛᱤᱱᱟᱹᱜ ᱦᱚᱲᱟᱯᱮ?
ᱟᱸ ᱚᱲᱟᱜ ᱦᱚᱲ ᱠᱚᱨᱮ ᱫᱚ ᱡᱷᱚᱛᱚ ᱯᱩᱱ ᱦᱚᱲ ᱜᱮᱭᱟᱞᱮ ᱟᱞᱮ ᱫᱚ ᱟᱨ ᱦᱩᱸ᱾
ᱟᱭᱳ, ᱵᱟᱵᱟ, ᱫᱤᱫᱤ ᱦᱮᱱᱟᱭᱟ ᱫᱚᱜ ᱟᱨ ᱟᱞᱤᱧ ᱦᱟᱸᱜ᱾
ᱟᱫᱚ ᱡᱮᱴᱷᱟ ᱠᱚ ᱡᱮᱴᱷᱤ ᱠᱚ ᱢᱤᱜ ᱥᱟᱶ ᱛᱮᱜᱮᱞᱮ ᱛᱟᱦᱮᱱ ᱜᱮᱭᱟ ᱛᱚ᱾ ᱟᱫᱚ ᱩᱱᱠᱩ ᱠᱚᱫᱚ ᱵᱟᱹᱞᱤᱧ ᱞᱟᱹᱭ ᱠᱮᱜ ᱠᱚᱣᱟ ᱱᱟᱦᱟᱜ ᱟᱞᱮᱨᱮᱱ ᱜᱮ ᱞᱟᱹᱭ ᱠᱮ
ᱟ ᱪᱷᱟ
ᱪᱮᱫ ᱮᱢ ᱞᱟᱹᱭ ᱠᱮᱭᱟ ᱟᱨ ᱢᱤᱫ ᱫᱷᱟᱶ?
ᱛᱟᱦᱞᱮ ᱫᱤᱫᱤ ᱴᱟᱜ ᱫᱚ ᱜᱚᱝ ᱠᱟᱫᱮᱭᱟ ᱯᱮᱥ ᱵᱟᱝᱟ ᱥᱮ ᱡᱟᱢᱟᱭ?
ᱦᱳᱭ ᱟᱫᱚ ᱵᱟᱨᱭᱟ ᱫᱤᱫᱤᱭᱟᱜ ᱠᱤᱱᱛᱩ ᱢᱤᱫᱴᱟᱝ ᱫᱚᱞᱮ ᱜᱚᱝ ᱠᱟᱫᱮᱭᱟ᱾
ᱦᱚᱸ ᱟᱪᱪᱷᱟ ᱟᱪᱪᱷᱟ ᱟᱪᱪᱷᱟ ᱟᱪᱪᱷᱟ ᱢᱟᱱᱮ ᱚᱠᱟ ᱞᱮᱠᱟ ᱠᱟᱛᱮ ᱢᱟᱱᱮ ᱟᱡ ᱛᱮ ᱪᱷᱮᱱᱼᱼ
ᱵᱟᱝ ᱵᱟᱝ ᱜᱚᱝ ᱠᱟᱛᱮᱫ ᱜᱮ ᱧᱮᱞ ᱧᱮᱯᱮᱞ ᱠᱟᱛᱮᱜ ᱜᱮᱞᱮ ᱜᱚᱝ ᱠᱟᱫᱮᱭᱟ ᱦᱚᱭ ᱾
ᱟᱪᱪᱷᱟ ᱟᱪᱪᱷᱟ, ᱫᱚᱨᱠᱟᱨ ᱜᱮ ᱦᱮᱸᱼᱼ ᱧᱞᱮᱠᱟᱛᱮ ᱢᱟᱱᱮ ᱜᱚᱝ ᱨᱮᱱᱟᱜ ᱢᱟᱱᱮ ᱠᱟᱨᱚᱱ ᱫᱚ ᱦᱩᱭᱩᱜ ᱠᱟᱱᱟ, ᱡᱩᱫᱤ ᱟᱵᱚ ᱧᱮᱞ ᱧᱮᱯᱮᱞ ᱠᱟᱛᱮ ᱵᱟᱝᱵᱚᱱ ᱜᱚᱝ ᱠᱚᱣᱟ ᱥᱮ ᱱᱚᱜ-ᱚᱭ ᱡᱮᱢᱚᱱ ᱥᱟᱨ ᱥᱟᱹᱜᱩᱱ ᱠᱟᱛᱮ ᱡᱩᱫᱤ ᱵᱟᱝᱵᱚᱱ ᱵᱟᱯᱞᱟ ᱠᱚᱣᱟ ᱛᱟᱦᱚᱞᱮ ᱠᱷᱟᱱ ᱫᱚ, ᱟᱵᱚᱣᱟᱜ ᱡᱟᱦᱟᱸ, ᱵᱟᱯᱞᱟ ᱨᱮᱱᱟᱝ ᱡᱟᱦᱟᱸᱼᱼ ᱦᱩ ᱸᱡᱟᱦᱟᱸ ᱠᱤᱪᱷᱩ ᱯᱨᱚᱥᱮᱥ ᱢᱮᱱᱟᱜ ᱛᱟᱵᱚᱱᱟ ᱛᱟᱦᱚᱞᱮ ᱟᱫ ᱥᱟᱹᱨᱤᱜ ᱛᱟᱵᱚᱱᱟ ᱾
ᱦᱚᱭ ᱦᱚᱭ ᱟᱫᱚ ᱵᱟᱝᱟ ᱟᱫᱚ ᱡᱷᱚᱛᱚ ᱦᱚᱲᱼᱼ ᱟᱫᱚ ᱱᱮᱛᱟᱨ ᱢᱟ ᱦᱟᱱᱮ ᱠᱟᱹᱴᱤᱡ ᱠᱟᱹᱴᱤᱡ ᱜᱤᱫᱽᱨᱟᱹ ᱜᱮᱠᱚ ᱡᱟᱶᱟᱭᱚᱜ ᱠᱟᱱᱟ, ᱟᱸᱜᱤᱨᱚᱜ ᱠᱟᱱᱟ ᱠᱚ ᱾ ᱠᱚᱦᱟᱸ ᱟᱫᱚ ᱩᱱᱠᱩ ᱫᱚ ᱪᱮᱫ ᱠᱚ ᱵᱩᱡᱽ ᱟᱠᱟᱫ ᱨᱮᱥᱮ ᱵᱟᱨᱚ ᱛᱮᱨᱚ ᱵᱚᱪᱷᱚᱨ ᱨᱮᱠᱚ ᱟᱸᱜᱤᱨᱚᱜ ᱠᱟᱱᱟ ᱾ ᱟᱫᱚ ᱛᱚᱠᱷᱚᱱ ᱫᱚ ᱚᱱᱟ ᱠᱚᱢ ᱞᱟᱹᱭᱟ ᱩᱱᱠᱩᱼᱼ ᱠᱩᱲᱤ ᱵᱟᱢ ᱠᱚᱲᱟ ᱜᱤᱫᱽᱨᱟᱹ ᱡᱟᱦᱟᱸ ᱜᱮᱸ ᱦᱟᱶ ᱛᱚ ᱛᱚᱠᱷᱚᱱ ᱤᱧ ᱫᱚ ᱩᱱᱤ ᱜᱮᱛᱤᱧ ᱡᱤᱣᱤ ᱡᱩᱨᱤ ᱩᱱᱤ ᱜᱮᱛᱤᱧ ᱤᱧᱟᱹᱜ ᱤᱭᱟᱹ ᱫᱷᱟᱹᱨᱛᱤ ᱯᱩᱨᱤ ᱦᱮᱸ ᱥᱮ ᱾ ᱛᱚᱠᱷᱚᱱ ᱫᱚ ᱩ ᱩᱱᱤ ᱜᱮᱛᱟᱢ, ᱢᱟᱱᱮ ᱚᱸᱰᱮ ᱜᱮᱛᱟᱢ ᱯᱨᱤᱛᱷᱤᱵᱤ ᱚᱸᱰᱮ ᱜᱮᱼᱼ ᱜᱮᱢ ᱵᱷᱟᱵᱟ ᱠᱟᱜᱼᱟ, ᱟᱨ ᱛᱤᱱᱟᱹᱜ ᱮᱢ ᱦᱟᱨᱟ ᱤᱫᱤ ᱟᱥᱮ ᱛᱚᱠᱷᱚᱱᱮᱢ ᱞᱟᱹᱭᱟ ᱮ ᱵᱟᱵᱟ ᱫᱩᱱᱭᱟᱹᱨ ᱨᱮᱹ ᱤᱱᱟᱹᱜᱼᱼ ᱠᱤᱪᱷᱩ ᱦᱮᱱᱟᱜ ᱟᱥᱮ ᱪᱮᱫ? ᱦᱚᱝᱠᱟ ᱟᱨ ᱩᱱᱤ ᱢᱟ ᱡᱚᱠᱷᱚᱱ ᱵᱟᱨᱚᱼᱼ ᱵᱟᱨᱚ ᱛᱮᱨᱚ ᱨᱮᱭ ᱡᱟᱶᱟᱭᱮᱱᱟ ᱩᱱᱤ ᱴᱷᱤᱠ ᱟᱭᱟᱜ ᱟᱥᱚᱞ ᱵᱚᱭᱚᱥ ᱦᱮᱡ ᱞᱮᱱᱠᱷᱟᱱ ᱟᱴᱷᱨᱚ ᱠᱩᱲᱤ ᱛᱚᱠᱷᱚᱱ ᱤᱭᱟᱹ ᱟᱨᱦᱚᱸ ᱮᱴᱟᱜ ᱠᱚᱲᱟ ᱵᱟᱭ ᱠᱩᱥᱤᱭᱟᱫᱮ, ᱛᱚᱠᱷᱚᱱ ᱟᱨᱦᱚᱸ ᱡᱟᱶᱟᱭᱮᱱᱟᱭ ᱵᱟᱠᱷᱟᱱ ᱠᱚᱲᱟ ᱦᱚᱯᱚᱱ ᱟᱨᱦᱚᱸ ᱮᱴᱟᱜ ᱠᱩᱲᱤ ᱦᱚᱯᱚᱱᱼᱼ ᱠᱩᱥᱤᱭᱟᱫᱮᱢ ᱟᱨᱦᱚᱸ ᱵᱟᱹᱦᱩ ᱟᱜᱩᱟᱱᱤᱜᱼᱟᱭ ᱚᱱᱮ ᱝᱠᱟ ᱦᱩᱸ ᱱᱮᱛᱟᱨ ᱢᱟ ᱡᱟᱦᱟᱸ ᱟᱹᱭᱤᱱ ᱨᱮ ᱦᱮᱱᱟᱜᱼᱟ ᱾ ᱟᱴᱷᱨᱚ ᱵᱚᱪᱷᱚᱨ ᱨᱮ ᱠᱩᱲᱤ ᱜᱤᱫᱽᱨᱟᱹ ᱦᱚᱸᱠᱚ ᱡᱟᱶᱟᱭ ᱠᱚᱣᱟ ᱾ ᱟᱨ ᱮᱠᱩᱥ ᱵᱚᱪᱷᱚᱨ ᱨᱮ ᱠᱚᱲᱟ ᱦᱚᱯᱚᱱ, ᱟᱫᱚ ᱱᱮᱛᱟᱨ ᱢᱟ ᱚᱱᱟᱜᱮ ᱵᱟᱠᱚ ᱛᱟᱸᱜᱤᱭᱮᱫᱟ ᱾ ᱟᱱᱮ ᱟᱴᱷᱨᱚ ᱵᱚᱪᱷᱚᱨ ᱛᱮᱜᱮ ᱵᱟᱨᱭᱟ ᱜᱤᱫᱽᱨᱟᱹ ᱟᱹᱱᱤᱡ ᱟᱭ ᱦᱮᱸ ᱥᱮ ᱦᱩᱸ
ᱟᱫᱚ ᱱᱚᱜᱼᱚᱭ ᱛᱚ ᱡᱟᱦᱟᱸ ᱧᱮᱞᱚᱜ ᱠᱟᱱᱟ, ᱱᱚᱜᱼᱚᱭ ᱟᱹᱰᱤ ᱠᱟᱹᱴᱤᱡ ᱠᱟᱹᱴᱤᱡ ᱜᱤᱫᱽᱨᱟᱹᱼᱼ ᱢᱟᱱᱮ ᱩᱱᱠᱩ ᱦᱟᱨᱟ ᱛᱚᱨᱟ ᱜᱤᱫᱽᱨᱟᱹ ᱩᱱᱠᱩ ᱵᱟᱠᱚ ᱵᱩᱡᱷ ᱠᱟᱫᱟ ᱡᱮ ᱱᱚᱣᱟ ᱫᱚ ᱪᱮᱫ ᱡᱤᱱᱤᱥ ᱠᱟᱱᱟ ᱾ ᱤᱱᱠᱟᱹ ᱟᱪᱠᱟᱜᱮ ᱫᱩᱞᱟ. ᱲ ᱥᱟᱹᱜᱟᱹᱭ ᱛᱮᱠᱚ ᱡᱷᱟᱹᱞᱤᱜ ᱠᱟᱱᱟ ᱟᱨ ᱠᱚ ᱵᱟᱯᱞᱟᱜ ᱠᱟᱱᱟ, ᱵᱟᱯᱞᱟ ᱠᱟᱱᱟ ᱠᱚᱼᱼ ᱴᱷᱤᱠ ᱜᱮᱭᱟ ᱠᱤᱱᱛᱩ, ᱠᱤᱱᱛᱩ ᱚᱱᱟ ᱟᱹᱭᱤᱱ ᱨᱮ ᱵᱟᱹᱱᱩᱜ ᱠᱟᱫᱟ ᱾ ᱟᱨ ᱩᱱᱠᱩ ᱵᱟᱯᱞᱟᱜ ᱠᱟᱱᱟ? ᱠᱚᱢ ᱵᱚᱭᱮᱥ ᱨᱮ ᱠᱤᱱᱛᱩ ᱟᱹᱰᱤ ᱠᱤᱪᱷᱩ ᱚᱱᱠᱟ ᱨᱳᱜᱽ ᱟᱡᱟᱨ ᱨᱮᱠᱚ ᱯᱟᱲᱦᱟᱜ ᱠᱟᱱᱛᱮ᱾ ᱟᱹᱰᱤ ᱫᱤᱱ ᱵᱟᱝᱠᱚ ᱵᱟᱧᱪᱟᱜ
ᱦᱩᱸ ᱵᱟᱝ ᱵᱟᱝ ᱟᱨ ᱛᱚᱠᱷᱚᱱ ᱥᱤᱫᱷᱩᱯᱼᱼ ᱠᱤᱢ ᱵᱟᱯᱞᱟᱜ ᱠᱟᱱᱟ ᱵᱟᱯᱞᱟ ᱠᱟᱛᱮ ᱜᱮᱢ ᱛᱟᱦᱮᱱ ᱠᱟᱱᱟ ᱴᱷᱤᱠ ᱚᱱᱟ ᱟᱴᱷᱚᱨᱚ ᱵᱚᱪᱷᱚᱨ ᱞᱟᱦᱟ ᱨᱮᱜᱮ ᱜᱤᱫᱽᱨᱟᱹ ᱢᱟᱼ ᱛᱟᱦᱮ ᱠᱟᱱᱟ, ᱟᱨ ᱩᱱᱤ ᱡᱮ ᱜᱤᱫᱽᱨᱟᱹ ᱦᱟᱜ ᱛᱚ ᱵᱟᱢ ᱪᱤᱱᱛᱟᱹ ᱞᱮᱫ ᱛᱟᱭ ᱩᱱᱤ ᱜᱤᱫᱽᱨᱟᱹ ᱪᱮᱫ ᱞᱮᱠᱟ ᱡᱚᱱᱢᱚᱜᱼᱟ ᱾ ᱪᱮᱫᱼᱼ ᱵᱟᱝ ᱦᱮᱸ ᱥᱮ ᱾ ᱟᱢ ᱤᱱᱟᱹᱜ ᱠᱚ ᱚᱞᱯᱚ ᱵᱚᱭᱮᱥ ᱨᱮ ᱟᱢᱟᱜ ᱜᱮ ᱡᱤᱞ ᱡᱟᱝ ᱟᱹᱣᱨᱤ ᱠᱮᱴᱮᱡᱚᱜ ᱛᱟᱢᱟ ᱩᱱ ᱛᱮᱜᱮ ᱜᱤᱫᱽᱨᱟᱹ ᱢᱟᱼᱼ ᱛᱟᱹᱠᱤᱨᱮ ᱜᱤᱫᱽᱨᱟᱹᱣᱟᱜ ᱪᱤᱠᱟᱹᱛᱮ ᱠᱮᱴᱮᱡᱚᱜ ᱛᱟᱭᱟ, ᱟᱢ ᱮᱸᱜᱟᱛ ᱜᱮ ᱮᱠᱷᱚᱱᱳ ᱮᱸᱜᱟᱛ ᱟᱯᱟᱛ ᱜᱮ ᱟᱢᱼᱼ ᱥᱚᱪᱮᱛᱚᱱᱚᱜᱼᱟᱢ ᱟᱹᱣᱨᱤ ᱦᱟᱨᱟ ᱵᱩᱨᱩᱜᱼᱟ ᱴᱷᱤᱠ ᱴᱷᱟᱠ, ᱟᱨ ᱚᱱᱛᱮ ᱜᱤᱫᱽᱨᱟᱹ ᱜᱤᱫᱽᱨᱟᱹ ᱦᱚᱸᱼᱼ ᱠᱤ ᱵᱮᱥ ᱴᱷᱤᱠ ᱠᱮ ᱦᱩᱭᱩᱜᱼᱟ ᱩᱱᱤ ᱫᱚ ᱱᱮᱸᱫᱟ ᱡᱚᱨᱟ ᱦᱩᱭᱩᱜᱼᱟ ᱾ ᱩᱱᱤ ᱦᱚᱸᱛᱚ ᱨᱳᱜᱽ ᱟᱡᱟᱨ ᱟᱛᱮᱜ ᱜᱮ ᱡᱚᱱᱢᱚᱜᱼ ᱟᱭ, ᱩᱱᱤ ᱟᱢᱟᱜ ᱜᱮ ᱟᱥᱚᱞᱟᱜᱼᱼ ᱤᱭᱟᱹ ᱵᱷᱤᱴᱟᱢᱤᱱ ᱜᱮ ᱟᱢ ᱟᱹᱣᱨᱤᱢ ᱧᱟᱢ ᱯᱩᱨᱟᱹᱭᱟ, ᱦᱟᱹᱱᱤ ᱪᱤᱠᱟᱹᱛᱮ ᱧᱟᱢᱟᱭ ᱾
ᱠᱟᱛᱷᱟᱢ ᱢᱮᱱ ᱠᱟᱫᱟᱢ ᱾
ᱦᱮᱸ
ᱚᱱᱟ ᱜᱮᱛᱚ ᱟᱵᱚ ᱵᱮᱥᱤᱨ ᱵᱷᱟᱜᱽ ᱟᱵᱚ ᱥᱟᱱᱛᱟᱲ ᱥᱟᱶᱛᱟ ᱨᱮᱜᱮ ᱱᱚᱝᱠᱟᱱᱟᱜ ᱠᱚᱫᱚ ᱧᱮᱞᱚᱜ ᱠᱟᱱᱟ ᱾
ᱦᱳᱭ ᱦᱳᱭ
ᱟᱵᱚ ᱥᱟᱶᱛᱟᱲ ᱥᱟᱶᱛᱟ ᱨᱤᱱ ᱦᱚᱲ ᱠᱚ ᱢᱟᱱᱮ ᱥᱚᱪᱮᱛᱚᱱ ᱥᱮ ᱥᱮᱪᱮᱫ ᱛᱮ ᱠᱚ ᱟᱹᱰᱤᱜᱟᱱ ᱠᱚ ᱛᱟᱭᱚᱢ ᱜᱮᱛᱮ ᱱᱩᱱᱟᱹᱜ ᱠᱤᱪᱷᱩ ᱦᱩᱭᱩᱜ ᱠᱟᱱ᱾
ᱦᱩᱸ, ᱟᱫᱚ ᱤᱧᱫᱩᱧ ᱢᱚᱱᱮᱭᱟ ᱡᱮ ᱱᱚᱣᱟ ᱨᱮᱱᱟᱜ ᱯᱳᱭᱞᱳ ᱵᱷᱩᱞ ᱫᱚ ᱦᱳᱭᱳᱜ᱾ ᱠᱟᱱᱟ ᱟᱭᱳ ᱵᱟᱵᱟ ᱟᱜ᱾ ᱪᱮᱫᱟᱜ ᱥᱮ ᱟᱭᱳ ᱵᱟᱵᱟ ᱜᱮ ᱜᱤᱫᱽᱨᱟᱹ ᱠᱷᱚᱱ ᱦᱟᱱᱮ ᱥᱤᱠᱷᱱᱟᱹᱛ ᱵᱟᱭ ᱮᱢ ᱠᱟᱭ ᱫᱮᱠᱷᱟᱱᱮ, ᱜᱟᱭᱤᱰ ᱵᱟ ᱮᱢ᱾ ᱠᱟᱣ ᱫᱮᱭᱟᱭ ᱛᱚᱵᱮ ᱛᱚ ᱩᱱᱤ ᱮᱴᱟᱜ ᱞᱟᱭᱤᱱ ᱥᱮᱜ ᱪᱟᱞᱟᱣ ᱠᱟᱛᱮ ᱡᱟᱶᱟᱭᱚᱜ᱾ ᱠᱟᱱᱟᱭ ᱩᱱᱤ ᱡᱩᱫᱤ ᱟᱥᱚ ᱵᱷᱟᱜᱮ ᱯᱷᱮᱢᱮᱞᱤ᱾ ᱠᱷᱚᱱᱟᱜ ᱦᱩᱭ ᱠᱚᱜ-ᱟᱭ ᱵᱩᱡᱷᱟᱹᱣ ᱠᱚᱣᱟ ᱠᱚ ᱛᱟᱦᱞᱮ ᱴᱷᱤᱠ ᱜᱮ ᱪᱟᱞᱟ ᱠᱚᱜ-ᱟᱭ ᱦᱮᱸ ᱥᱮ ᱟᱨ ᱱᱮᱛᱟᱨ ᱢᱟ ᱚᱱᱮ ᱵᱟᱞᱟᱭᱟ ᱠᱟᱛᱮ ᱦᱚᱸᱠᱚ ᱡᱟᱶᱟᱭ ᱵᱟᱹᱦᱩᱜ ᱠᱟᱱ ᱮᱸᱜᱟᱛ ᱟᱯᱟᱛᱜᱮ ᱛᱟᱦᱞᱮ ᱜᱤᱫᱽᱨᱟᱹ ᱪᱮᱫᱟᱜ ᱵᱟᱭ ᱚᱝᱠᱟᱜ-ᱟᱭ᱾
ᱮᱠᱫᱚᱢ ᱟᱹᱰᱤ ᱡᱚᱛᱷᱟᱛ ᱠᱟᱛᱷᱟ ᱵᱤᱱ ᱢᱮᱱ ᱟᱠᱟᱫᱟ, ᱟᱞᱮ ᱥᱮᱫ ᱨᱮᱦᱚᱸ ᱚᱝᱠᱟᱜᱮ ᱜᱮ ᱦᱳᱭ ᱞᱮᱱᱟ᱾ ᱪᱮᱫ ᱟᱡᱤᱡ ᱦᱚᱯᱚᱱ ᱮᱨᱟ, ᱪᱮᱫ ᱟᱡᱤᱡ ᱦᱚᱯᱚᱱ ᱮᱨᱟᱭ᱾ ᱵᱚᱭᱮᱥ ᱦᱩᱭ ᱠᱟᱱ ᱛᱟᱭᱟᱭ ᱩᱱᱤ ᱡᱟᱢᱟᱭᱟᱭ, ᱚᱝᱠᱟ ᱵᱟᱝ ᱠᱟᱛᱮ ᱩᱝᱠᱩ
ᱛᱟᱦᱞᱮ ᱟᱨ ᱚᱱᱟ ᱫᱚᱢ ᱞᱟᱹᱭᱟ ᱡᱮ ᱦᱟᱯᱮ ᱡᱟᱦᱟᱸ ᱚᱞ ᱯᱚ ᱵᱚᱭᱮᱥ ᱨᱮ ᱠᱚ ᱡᱟᱶᱟᱭᱚᱜ ᱠᱟᱱᱟ, ᱩᱱᱠᱩ ᱜᱮᱠᱚ ᱡᱟᱢᱟᱭ ᱨᱩᱣᱟᱹᱲᱚᱜ ᱠᱟᱱᱟ ᱚᱝᱠᱟ ᱠᱳᱱᱳ ᱵᱮᱯᱟᱨ ᱵᱟᱹᱱᱩᱜ-ᱟ᱾ ᱱᱮᱛᱟᱨ ᱢᱟ ᱚᱱᱮ ᱵᱩᱰᱷᱤ ᱠᱟᱛᱮᱜ ᱨᱮᱦᱚᱸ ᱠᱚ ᱚᱠᱚᱭ ᱪᱷᱟᱹᱰᱵᱤᱜ ᱠᱟᱱᱟᱭ, ᱡᱟᱢᱟᱭᱚᱜ ᱠᱟᱱᱟᱭ ᱠᱚᱛᱚ ᱠᱤ ᱵᱟᱨ ᱯᱮ ᱴᱷᱮᱱᱮ ᱡᱟᱶᱟᱭ ᱟᱹᱪᱩᱨᱚᱜ ᱠᱟᱱᱟᱭ᱾ ᱜᱤᱫᱽᱨᱟᱹ ᱫᱚ ᱰᱷᱤᱞᱟᱹᱣ ᱜᱤᱰᱤ ᱠᱟᱫᱮᱭᱟᱭ, ᱢᱟᱱᱮ ᱜᱤᱫᱽᱨᱟᱹ ᱠᱷᱮᱹᱞ ᱜᱮᱠᱚ ᱢᱚᱱᱮᱭ ᱠᱟᱫᱟ᱾ ᱱᱟᱛᱟᱨ ᱫᱚ ᱦᱩᱸᱜ-ᱩ᱾
ᱟᱫᱚ ᱦᱚᱸᱜ-ᱚ ᱱᱚᱝᱠᱟ ᱦᱮᱸ ᱦᱮᱸ, ᱦᱮᱸ᱾
ᱦᱩᱸ᱾ ᱦᱩᱸ᱾
ᱴᱷᱤᱠᱜᱮ ᱡᱚᱦᱟᱨ ᱜᱮ ᱛᱟᱦᱞᱮ᱾